ᱦᱮᱞᱳ᱾
ᱦᱮᱞᱳᱣ ᱦᱮᱸ ᱨᱚᱲ ᱟᱸᱡᱚᱢᱚᱜ ᱠᱟᱱᱟ?
ᱦᱮᱞᱳᱣ ᱾
ᱦᱮᱸ ᱟᱸᱡᱚᱢ ᱠᱟᱱᱟ ᱟᱢᱮᱢ ᱟᱸᱡᱚᱢ ᱫᱟ?
ᱦᱮᱸ ᱟᱸᱡᱚᱢ ᱫᱤᱧ ᱾
ᱦᱳᱭ ᱢᱟ ᱞᱟᱹᱭ ᱢᱮ
ᱦᱮᱞᱳᱼᱼ ᱪᱤᱠᱟᱹ ᱦᱚᱸ ᱵᱟᱝ ᱜᱮ ᱚᱲᱟᱜ ᱠᱚᱨᱮᱜ ᱜᱮ ᱾ ᱫᱟᱜ ᱠᱤᱫᱟᱭ ᱥᱮ ᱵᱟᱝ ᱚᱱᱛᱮ ᱫᱚ?
ᱫᱟᱜ ᱠᱮᱫᱟᱭ ᱱᱤᱛᱳ ᱦᱚᱭ ᱫᱟᱜ ᱮᱫ ᱜᱮᱭᱟ ᱾ ᱟᱯᱮ ᱥᱮᱫ ᱫᱚ?
ᱳᱢ ᱵᱟᱭ ᱫᱟᱜ ᱠᱟᱫᱟ ᱠᱟᱹᱴᱤᱡ ᱯᱷᱟᱨᱪᱟ ᱧᱚᱜ ᱠᱟᱱᱟ ᱾
ᱟᱪᱪᱷᱟ ᱾ ᱟᱨ ᱛᱟᱦᱞᱮ ᱨᱚᱦᱚᱭ ᱫᱟᱯᱮ ᱥᱮ ᱵᱟᱝ?
ᱟᱻᱵᱟᱝ ᱜᱮ ᱛᱚᱞᱟ ᱠᱚ ᱠᱟᱹᱴᱤᱡ ᱜᱮᱛᱟ ᱞᱮᱭᱟ ᱾
ᱟᱪᱪᱷᱟ ᱟᱪᱪᱷᱟ ᱟᱞᱮ ᱫᱚᱞᱮ ᱨᱚᱦᱚᱭ ᱫᱟ ᱨᱚᱦᱚᱭ ᱟᱞᱮ ᱫᱚ ᱛᱟᱞᱟᱢᱟᱞᱟ ᱥᱮᱜ ᱞᱮ ᱟᱹᱜᱩ ᱠᱟᱫᱟ ᱾ ᱫᱟᱭ ᱤᱫᱤᱭᱟᱭ ᱨᱚᱦᱚᱭ ᱫᱟᱞᱮ ᱾ ᱦᱩᱸ᱾
ᱟᱞᱮ ᱫᱚ ᱠᱟᱹᱴᱤᱡ ᱜᱮᱭᱟ ᱦᱚᱜᱼᱚᱭ ᱠᱚ ᱜᱤᱰᱤᱭᱮᱫ ᱜᱮᱭᱟ ᱮᱠᱷᱚᱱᱳ᱾
ᱛᱟᱦᱚᱞᱮ ᱟᱯᱮ ᱫᱚᱯᱮ ᱛᱟᱭᱱᱚᱢ ᱠᱟᱱᱟ ᱾
ᱦᱩᱸ ᱾
ᱚᱲᱟᱜ ᱠᱚᱨᱮᱜ ᱫᱚ ᱵᱮᱥ ᱜᱮᱭᱟ ᱯᱮ?
ᱦᱮᱸ ᱾ ᱚᱞᱮ ᱫᱚ ᱵᱮᱥ ᱜᱮᱭᱟ ᱞᱮ, ᱴᱟᱴ ᱫᱚ ᱾ ᱱᱤᱛ ᱫᱚ ᱾ ᱦᱮᱸ ᱫᱟᱜ ᱠᱮᱫᱟᱭ ᱦᱟᱯᱮ ᱤᱧ ᱞᱟᱦᱟ ᱞᱟᱹᱭ ᱦᱚᱪᱚ ᱟᱹᱧ ᱢᱮ ᱵᱟᱱᱟ ᱦᱚᱲ ᱢᱤᱫ ᱥᱟᱶ ᱛᱮᱞᱟᱝ ᱨᱚᱲ ᱮᱫᱟ ᱵᱟᱠᱷᱟᱡ ᱾ ᱢᱮᱱᱫᱟᱹᱧ ᱮᱸ ᱱᱚᱜ-ᱚᱭ ᱛᱚ ᱾ ᱵᱚᱸᱜᱟ ᱵᱚᱞᱚᱭᱱᱟ ᱛᱟᱨᱯᱚᱨᱮ ᱠᱟᱨᱟᱢ ᱦᱟᱸᱜ ᱥᱮᱴᱮᱨᱚᱜ ᱠᱟᱱᱟ ᱦᱟᱸᱜ ᱟᱫᱚ ᱟᱯᱮ ᱥᱮᱫ ᱫᱚ ᱠᱟᱨᱟᱢ ᱫᱚ ᱪᱮᱫ ᱞᱮᱠᱟ ᱦᱳᱭᱳᱜ ᱛᱟᱯᱮᱭᱟ? ᱥᱮ ᱵᱟᱝ ᱦᱩᱭᱩᱜ ᱛᱟᱯᱮᱭᱟ?
ᱠᱟ᱾ ᱠᱟᱨᱟᱢ ᱫᱚ
ᱫᱟᱨᱮ ᱠᱷᱚᱡ
ᱧᱮᱞ ᱫᱚ ᱵᱟᱝ ᱦᱳᱭ ᱠᱟᱱᱟ, ᱦᱳᱭᱳᱜ-ᱟ ᱱᱮᱥ ᱦᱳᱭᱳᱜ ᱛᱟᱞᱮᱭᱟ ᱦᱟᱸᱜ᱾
ᱟᱪᱪᱷᱟ᱾ ᱢᱟᱱᱮ ᱠᱟᱨᱟᱢ ᱯᱮ ᱧᱮᱞ ᱵᱟᱲᱟᱣ ᱠᱟᱫᱟ? ᱡᱟᱦᱟᱸ ᱠᱚᱨᱮ ᱠᱟᱨᱟᱢ ᱫᱚᱱ᱾ ᱥᱮ ᱟᱛᱩ ᱠᱚᱨᱮ ᱠᱟᱨᱟᱢ ᱠᱚ ᱦᱟᱹᱨᱮ ᱚᱱᱟ ᱠᱟᱨᱟᱢᱤᱧ ᱞᱟᱮᱭᱫᱟ ᱤᱧ ᱫᱚ᱾
ᱟ ᱵᱟᱝᱜᱮ ᱵᱟᱝ ᱧᱮᱞ ᱦᱳᱭ ᱠᱟᱱᱟ ᱚᱝᱠᱟ ᱫᱚ᱾
ᱟᱪᱪᱷᱟ ᱟᱪᱪᱷᱟ᱾ ᱢᱟᱱᱮ ᱛᱟᱦᱚᱞᱮ ᱟᱫᱚ ᱢᱟᱱᱮ ᱛᱤᱥ ᱦᱚᱸ ᱵᱟᱢ ᱧᱮᱞ ᱵᱟᱲᱟᱣ ᱠᱟᱫᱟ ᱡᱮ ᱠᱟᱨᱟᱢ ᱠᱚ ᱦᱟᱹᱨ ᱮᱫᱟ ᱱᱚᱣᱟ ᱟᱛᱳ ᱨᱮ᱾ ᱚᱱᱟ ᱠᱟᱨᱟᱢ ᱪᱮᱫ ᱠᱟᱱᱟ? ᱚᱱᱟ ᱟᱢ ᱵᱟᱲᱟᱭᱟᱢ ᱚᱱᱠᱟᱱᱟᱜ
ᱵᱟᱝᱜᱮ ᱠᱟᱨᱟᱢ ᱫᱩᱧ ᱟᱸᱡᱚᱢ ᱠᱟᱫᱟ᱾ ᱵᱚᱸᱜᱟ ᱵᱩᱨᱩ ᱠᱚ ᱦᱳᱭᱳᱜ-ᱟ, ᱮᱱᱮᱡ ᱠᱚᱫᱚ ᱱᱚᱣᱟ ᱯᱷᱳᱱ ᱠᱚ ᱛᱟᱞᱟ ᱛᱮᱜᱮ ᱧᱮᱞ ᱦᱳᱭ ᱠᱟᱱᱟ ᱟᱫᱚ
ᱚᱝᱠᱟ ᱫᱚ ᱵᱟᱝ ᱧᱮᱞ ᱦᱳᱭ ᱠᱟᱱᱟ ᱥᱮᱨᱚᱠᱚᱢ ᱫᱚ᱾
ᱚᱻ᱾ ᱟᱫᱚ ᱠᱟᱨᱟᱢ ᱫᱚ ᱟᱯᱮᱭᱟᱜ ᱠᱟᱱ ᱜᱮᱭᱟ ᱛᱚ᱾ ᱠᱩᱲᱤ ᱜᱤᱫᱽᱨᱟᱹᱣᱟᱜ ᱜᱮ ᱠᱟᱨᱟᱢ ᱫᱚ ᱠᱟᱱᱟ ᱟᱫᱚ ᱟᱢ ᱵᱟᱢ ᱵᱟᱲᱟᱭᱟ᱾ ᱮᱸ ᱚᱱᱟᱜᱤᱧ ᱚᱵᱟᱜᱚᱜ ᱠᱟᱱᱟ ᱤᱧᱦᱚᱸ ᱮᱸ ᱟᱯᱮ ᱫᱚ ᱚᱠᱟ ᱫᱤᱥᱚᱢ ᱯᱮ ᱯᱟᱲᱟᱜ ᱠᱟᱱᱟ ᱵᱮᱝᱜᱚᱞ ᱫᱤᱥᱚᱢ ᱥᱮ ᱵᱷᱚᱸᱡᱽ ᱫᱤᱥᱚᱢ ᱥᱮ
ᱵᱮᱝᱜᱚᱞ ᱜᱮ ᱵᱮᱝᱜᱚᱞ ᱫᱤᱥᱚᱢ᱾ ᱵᱮᱝᱜᱚᱞ ᱫᱤᱥᱚᱢ᱾
ᱵᱮᱝᱜᱚᱞ ᱫᱤᱥᱚᱢ ᱨᱮᱱ ᱦᱩᱭ ᱠᱟᱛᱮ ᱵᱟᱢ ᱵᱟᱲᱟᱭᱟ ᱠᱟᱨᱟᱢ ᱵᱟᱢ ᱧᱮᱞ ᱠᱟᱫ ᱠᱚᱣᱟ ᱟᱨ ᱠᱟᱨᱢᱤ ᱾ ᱫᱤᱱ ᱜᱟᱱ ᱦᱚ᱾
ᱮᱸᱻ ᱦᱟᱸᱰᱮ᱾ ᱵᱟᱝ ᱵᱟᱹᱧ ᱧᱮᱞ ᱠᱟᱫᱟ᱾
ᱱᱮᱥ ᱜᱮᱸᱦᱟᱜ ᱯᱳᱭᱞᱳᱧ ᱧᱮᱞᱟ ᱦᱳᱭᱳᱜ ᱛᱟᱞᱮᱭᱟ᱾
ᱦᱳᱭ ᱟᱫᱚ᱾ ᱦᱮᱸ ᱟᱞᱮᱥᱮᱫ ᱫᱚ ᱯᱨᱚᱛᱤ ᱥᱮᱨᱢᱟ ᱜᱮ ᱦᱳᱭᱳᱜᱼᱟ, ᱟᱞᱮ ᱥᱩᱨ ᱥᱩᱯᱩᱨ ᱨᱮ ᱦᱳᱭᱳᱜᱼᱟ᱾ ᱠᱟᱨᱟᱢ ᱫᱚᱱ ᱦᱳᱭᱳᱜᱼᱟ ᱠᱟᱨᱟᱢ ᱨᱮ ᱟᱫᱷᱠᱩᱲᱤ ᱜᱤᱫᱟᱹᱨᱼᱼ ᱯᱮ ᱫᱤᱱ ᱢᱚᱬᱮ ᱫᱤᱱ ᱩᱯᱟᱹᱥ ᱠᱟᱛᱮᱜ ᱠᱚ ᱛᱟᱦᱮᱱᱟ᱾ ᱦᱮᱸᱼᱼ ᱦᱮᱸ ᱟᱹᱰᱤ ᱠᱤᱪᱷᱩ ᱱᱤᱭᱚᱢ ᱟᱪᱟᱨ ᱵᱮᱵᱚᱦᱟᱨ ᱛᱟᱦᱮᱱᱟ ᱚᱱᱟ ᱪᱮᱛᱟᱱ ᱨᱮ᱾ ᱛᱚᱵᱮᱱᱤ ᱦᱮᱸ ᱟᱨ ᱡᱟᱦᱟᱸ ᱱᱤᱭᱚᱢ ᱠᱚ ᱛᱟᱦᱮᱱᱟ ᱦᱮᱸᱼᱼ ᱮᱸᱻ ᱱᱚᱣᱟ ᱡᱚᱴᱮᱫ ᱵᱟᱝ ᱱᱟ ᱦᱟᱱᱟ ᱡᱚᱴᱮᱫ ᱵᱟᱝ ᱜᱟᱱᱟ ᱟᱹᱰᱤ ᱠᱤᱪᱷᱩ ᱱᱤᱭᱚᱢᱼᱼ ᱱᱮᱪᱟᱨ ᱠᱚ ᱛᱟᱦᱮᱱᱟ ᱛᱟᱦᱮᱱᱟ ᱾ ᱛᱚᱵᱮ ᱟᱱᱤᱡ ᱠᱟᱨᱟᱢ ᱠᱚ ᱦᱟᱹᱨᱟ, ᱵᱟᱲᱟᱭᱟᱢ ᱥᱮ ᱵᱟᱝ?
ᱮᱻ ᱵᱟᱝᱜᱮ ᱵᱟᱝ᱾
ᱟᱪᱷᱟ᱾ ᱦᱚᱭ ᱟᱫᱚ ᱛᱤᱱᱟᱹᱜ ᱢᱟᱨᱟᱝ ᱟᱛᱩ ᱠᱟᱱ ᱛᱟᱯᱮᱭᱟ?
ᱩᱸᱻ ᱟᱛᱩ ᱫᱚ ᱠᱟᱹᱴᱤᱡ ᱜᱮᱭᱟ ᱛᱤᱨᱤᱥᱴᱤ ᱜᱟᱱ ᱚᱲᱟᱜ ᱢᱮᱱᱟᱜᱼᱟ᱾
ᱮᱻ ᱱᱤᱭᱟᱹ ᱵᱟᱨᱮᱢ ᱞᱟᱹᱭᱫᱟ ᱡᱮᱼᱼ ᱠᱟᱨᱟᱢ ᱠᱚ ᱦᱟᱹᱨᱟ ᱟᱫᱚ ᱟᱯᱮ ᱟᱹᱛᱩ ᱨᱮ ᱠᱚ ᱦᱟᱹᱨᱟ ᱥᱮ ᱮᱴᱟᱜ ᱨᱮ ᱧᱮᱧᱮᱞᱮᱢ ᱪᱟᱞᱟᱜᱼᱟ?
ᱩᱸᱻ ᱟᱞᱮ ᱜᱮ ᱵᱷᱟᱹᱜᱟᱹᱨᱤᱼᱼ ᱠᱚ ᱢᱮᱱᱟᱜ ᱠᱚᱣᱟ ᱦᱟᱸᱜ ᱮᱴᱟᱜ ᱴᱷᱮᱱ ᱦᱳᱭᱳᱜᱼᱟ ᱪᱟᱜᱼᱟᱞᱮ᱾
ᱮᱸ ᱦᱳᱭ ᱟᱫᱚᱼᱼ ᱦᱮᱸ ᱦᱳᱭ ᱧᱮᱞ ᱟᱹᱜᱩ ᱠᱟᱜ ᱢᱮ, ᱟᱫᱚ
ᱢᱤᱫ ᱫᱤᱱ ᱡᱟᱞᱟ ᱛᱮᱫᱚ ᱵᱟᱢ ᱦᱩᱭ ᱫᱟᱲᱮᱭᱟᱜᱼᱟ ᱚᱱᱟ ᱟᱹᱛᱩ ᱨᱮ ᱛᱟᱦᱮᱸ ᱞᱟᱜᱟᱣ ᱢᱮᱭᱟ ᱪᱮᱫ ᱠᱚ ᱱᱤᱭᱚᱢ ᱨᱮᱜᱮ ᱢᱮᱱᱟᱜ ᱠᱚᱣᱟ ᱪᱮᱫ ᱠᱚ ᱵᱟᱛᱚᱞ ᱠᱚ ᱡᱚᱢ ᱮᱫᱟ᱾ ᱦᱮᱸ ᱪᱮᱫ ᱞᱮᱠᱟ ᱠᱚ ᱛᱟᱦᱮᱱ ᱠᱟᱱᱟ ᱪᱮᱫ ᱪᱮᱫ ᱢᱟᱱᱟ -ᱱᱟ ᱜᱮᱭᱟ ᱵᱟᱢ ᱵᱩᱡᱽ ᱫᱟᱲᱮᱭᱟᱜᱼᱟ ᱟᱫᱚ ᱢᱤᱫ ᱫᱤᱱ ᱪᱟᱞᱟᱣ ᱠᱟᱛᱮ ᱫᱚ ᱵᱟᱢ ᱵᱩᱡᱽ ᱫᱟᱲᱮᱭᱟᱜᱼᱟ ᱢᱩᱪᱟᱹᱫ ᱨᱮ ᱡᱩᱫᱤᱢ ᱪᱟᱞᱟᱜᱼᱟ ᱮᱱᱦᱤᱞᱳᱜ ᱥᱩᱫᱩ ᱠᱚ ᱮᱱᱮᱡᱟ᱾
ᱦᱩᱸ ᱛᱟᱦᱮᱸ ᱠᱟᱛᱮᱜ ᱜᱮᱞᱮ ᱧᱮᱞᱟ᱾ ᱛᱟᱦᱮᱱ ᱦᱩᱭᱩᱜ-ᱟ ᱚᱸᱰᱮ ᱜᱮ᱾
ᱦᱳᱭ ᱛᱟᱦᱚᱞᱮ ᱥᱚᱨᱦᱟᱭ ᱠᱚᱦᱚᱸ ᱛᱟᱯᱮᱭᱟ ᱛᱚ?
ᱥᱚᱦᱨᱟᱭ ᱠᱚ ᱦᱩᱭᱩᱜ ᱜᱮᱭᱟ᱾
ᱟᱨ ᱵᱟᱦᱟ ᱫᱚ?
ᱦᱚᱸ ᱵᱟᱦᱟ ᱦᱩᱭᱩᱜ ᱜᱮᱭᱟ᱾ ᱢᱟᱜ ᱢᱚᱬᱮ ᱫᱚ ᱯᱮ ᱥᱮᱨᱢᱟ ᱯᱚᱨᱮ ᱦᱩᱭᱩᱜ ᱛᱟᱞᱮᱭᱟ᱾
ᱚᱻ
ᱚᱱᱛᱮ ᱦᱩᱭᱩᱜ ᱜᱮᱭᱟ ᱟᱯᱮ ᱥᱮᱫ?
ᱵᱟᱝ ᱦᱩᱭ ᱵᱟᱲᱟᱜ ᱩᱱᱟᱹᱜ ᱫᱚ ᱚᱱᱟ᱾ ᱦᱩᱸ ᱢᱚᱬᱮ ᱥᱮᱨᱢᱟ ᱯᱚᱨᱮᱧ ᱞᱟᱹᱭ ᱫᱟ ᱾ ᱥᱚᱨᱦᱟᱭ ᱦᱚᱸ ᱱᱤᱝᱠᱟᱹ ᱜᱮ ᱟᱞᱮ ᱦᱚ ᱥᱮᱢ ᱜᱮ᱾ ᱚᱱᱠᱟ ᱜᱮ ᱦᱩᱭᱩᱜ ᱛᱟᱞᱮᱭᱟ ᱢᱚᱬᱮ ᱥᱤᱧ ᱢᱚᱬᱮ ᱧᱤᱫᱟᱹ ᱦᱟᱹᱛᱤ ᱞᱮᱠᱟᱱ ᱥᱚᱨᱦᱟᱭ᱾ ᱦᱮᱸ
ᱵᱟᱦᱟ ᱠᱚ ᱢᱟᱜ ᱢᱚᱬᱮ ᱠᱚ?
ᱦᱮᱸ ᱵᱟᱦᱟ ᱫᱚ ᱚᱱᱮ ᱛᱚ ᱯᱷᱟᱜᱩᱱ ᱵᱚᱸᱜᱟ᱾ ᱛᱟᱞᱮᱭᱟ ᱵᱟᱦᱟᱜ ᱟᱞᱮ ᱨᱟᱹᱥᱠᱟᱹ ᱨᱚᱢᱚᱡ ᱟᱞᱮ᱾ ᱦᱮᱸ
ᱟᱫᱚ ᱪᱮᱫ ᱞᱮᱠᱟ ᱢᱤᱫ ᱥᱮᱨᱢᱟ ᱵᱟᱦᱟ ᱢᱤᱫ ᱥᱮ ᱥᱮᱨᱢᱟ ᱢᱟᱜ ᱢᱚᱬᱮ, ᱥᱮ ᱵᱟᱦᱟ ᱜᱮ ᱯᱮ ᱥᱮᱨᱢᱟ?
ᱵᱟᱦᱟ ᱛᱟᱞᱮᱭᱟ ᱵᱟᱦᱟ ᱞᱟᱦᱟᱜ ᱛᱟᱞᱮᱭᱟ᱾ ᱟᱨ ᱢᱟᱜᱢᱚᱬᱮ ᱫᱚ ᱠᱤᱪᱷᱩ ᱥᱮᱨᱢᱟ ᱯᱚᱨ ᱦᱩᱭᱩᱜ ᱛᱟᱞᱮᱭᱟ᱾ ᱟᱨ ᱚᱠᱟ ᱥᱟᱢᱚᱭ ᱫᱚ ᱢᱤᱫ ᱦᱩᱭᱩᱜ ᱛᱟᱞᱮᱭᱟ ᱵᱟᱦᱟ ᱥᱟᱣ ᱛᱮᱜᱮ᱾ ᱮᱸ, ᱛᱟᱨ ᱯᱨᱮ ᱪᱮᱫ ᱠᱚᱯᱮ ᱪᱟᱥ ᱟᱠᱟᱫᱟ?
ᱪᱟᱥ ᱫᱚ ᱱᱚᱛᱮ ᱫᱚ ᱠᱷᱟᱹᱞᱤ ᱦᱳᱲᱳ ᱜᱮ ᱮᱠᱷᱚᱱ ᱫᱚ᱾
ᱛᱚᱞᱟ ᱜᱮ ᱜᱤᱰᱤ ᱦᱳᱭ ᱠᱟᱱᱟ᱾
ᱟᱪᱪᱷᱟ, ᱟᱨ ᱮᱢᱱᱤ ᱡᱚᱢ ᱥᱚᱵᱡᱤ ᱠᱚᱫᱚ?
ᱡᱚᱢ ᱥᱚᱵᱡᱤ ᱫᱚ ᱱᱤᱭᱟᱹ ᱜᱷᱟᱹᱲᱤᱡ ᱵᱟᱝ ᱜᱮ ᱠᱩᱸᱫᱽᱨᱤ,
ᱠᱩᱸᱫᱨᱤ ᱟᱲᱟᱜ
ᱠᱩᱱᱫᱨᱤ ᱜᱮ,
ᱩᱫ ᱠᱚ ᱯᱩᱴᱠᱚᱹ ᱠᱚᱭᱟ
ᱯᱩᱴᱠᱟᱹ ᱫᱚᱠᱚ ᱪᱟᱵᱟᱭᱮᱱᱟ ᱟᱫᱚ, ᱦᱩᱭ ᱞᱮᱱᱟ ᱠᱚ᱾
ᱟᱪᱪᱷᱟ, ᱟᱪᱪᱷᱟ, ᱛᱤᱱᱟᱹᱜ ᱫᱤᱱ ᱯᱮ ᱡᱚᱢ ᱵᱟᱲᱟ ᱠᱮᱫ ᱠᱚᱣᱟ ᱛᱚᱵᱮ?
ᱪᱟᱵᱟ, ᱦᱩᱸ
ᱢᱮᱱᱤ ᱛᱤᱱᱟᱹᱜ ᱫᱤᱱ ᱯᱮ ᱡᱚᱢ ᱵᱟᱲᱟ ᱠᱮᱫ ᱠᱚᱣᱟ?
ᱯᱩᱴᱷᱠᱟᱹ
ᱦᱳᱭ ᱦᱳᱭ ᱦᱳᱭ,
ᱦᱳᱭᱱᱟ ᱡᱚᱢ ᱵᱟᱲᱟ ᱵᱟᱨ ᱥᱚᱯᱛᱟᱦᱚ ᱜᱟᱱ᱾ ᱟᱨ ᱫᱟᱜ ᱠᱮᱜᱟᱭ ᱛᱚ ᱫᱤᱱᱟᱹᱢ ᱜᱮ,
ᱦᱳᱭᱻ ᱚ ᱟᱪᱪᱷᱟ,
ᱟᱯᱮ ᱥᱮᱫ ᱦᱚᱸ ᱯᱩᱴᱠᱟᱹ ᱠᱚ ᱚᱢᱚᱱᱚᱜ ᱜᱮᱭᱟ, ᱵᱤᱨ ᱠᱚ ᱢᱮᱱᱟᱜ ᱟᱥᱮ?
ᱦᱮᱸ ᱢᱮᱱᱟᱜ ᱜᱮᱭᱟ ᱟᱞᱮ ᱵᱩᱨ ᱵᱤᱨᱤ ᱵᱩ-ᱵᱩᱨᱩ ᱛᱟᱞᱟᱨᱮ ᱢᱮᱱᱟᱜ ᱞᱮᱭᱟ ᱟᱞᱮ ᱫᱚ ᱾ ᱢᱟᱱᱮ ᱯᱩᱴᱟᱹ ᱡᱚᱢ ᱛᱟᱯᱚᱨᱮ, ᱱᱚᱣᱟ ᱟᱹᱰᱤ ᱨᱚᱠᱚᱢ ᱩᱵ ᱠᱚ ᱛᱟᱦᱮᱱᱟ ᱾ ᱡᱚᱢ ᱫᱚ ᱟᱞᱮ ᱫᱚ ᱚᱵᱷᱟᱵᱽ ᱫᱚ ᱵᱟᱹᱱᱩᱜ ᱛᱟᱞᱮᱭᱟ ᱾ ᱟᱞᱮ ᱫᱚ ᱟᱹᱰᱤ ᱫᱤᱱ ᱞᱮ ᱡᱚᱢᱟ᱾ ᱪᱟᱵᱟ ᱵᱟᱝ ᱪᱟᱵᱟᱜ ᱛᱟᱞᱮ,
ᱟᱪᱪᱷᱟ, ᱪᱮᱫ ᱳᱫ ᱠᱚᱯᱮ ᱡᱚᱢ ᱜᱮᱭᱟ?
ᱡᱚᱢ ᱟᱞᱮ ᱢᱚᱛᱟᱢᱚᱛ ᱫᱚ ᱢᱟᱱᱰᱤ ᱩᱫ ᱠᱚ ᱛᱟᱨᱯᱚᱨ ᱥᱟᱲᱤ ᱩᱫ ᱠᱚ᱾ ᱮᱸ ᱟᱹᱰᱤ ᱨᱚᱠᱚᱢ ᱩᱫ ᱛᱟᱦᱮᱱᱟ, ᱟᱨᱟᱜ ᱟᱨᱟᱜ ᱛᱟᱦᱮᱱᱟ ᱪᱷᱟ ᱛᱟ ᱞᱮᱠᱟ ᱛᱟᱦᱮᱱᱟ ᱪᱷᱟᱛᱟ ᱵᱩᱱ ᱛᱟᱦᱮᱱᱟ ᱾ ᱯᱩᱺᱲ ᱜᱮ ᱛᱟᱸᱦᱮᱱᱟ ᱦᱮᱸ, ᱦᱮᱸ, ᱟᱹᱰᱤ ᱫᱤᱱ ᱞᱮ ᱡᱚᱢᱟ ᱟᱞᱮ ᱫᱚ ᱱᱚᱣᱟ ᱡᱟᱹᱯᱩᱫ ᱫᱤᱱ ᱫᱚ ᱦᱳᱭ ᱦᱳᱭ, ᱥᱟᱥᱟᱝ ᱩᱫ ᱛᱟᱦᱮᱱᱟ, ᱛᱟᱨᱯᱚᱨᱮ ᱟᱨᱟᱜ ᱟᱨᱟᱜ ᱛᱟᱦᱮᱱᱟ ᱢᱤᱫᱴᱟᱝ ᱵᱟᱝ? ᱪᱮᱫ ᱪᱚ ᱠᱚ ᱢᱮᱛᱟᱜᱼᱟ, ᱢᱚᱛᱟᱢ ᱩᱫ ᱥᱮ ᱪᱮᱫ ᱪᱚ ᱠᱚ ᱢᱮᱛᱟᱜᱼᱟ ᱚᱱᱟ ᱫᱚ ᱾
ᱚ ᱚᱱᱟ ᱠᱚᱦᱚᱸ ᱯᱮ ᱡᱚᱢ ᱜᱮᱭᱟ?
ᱦᱮᱸ, ᱡᱚᱢ ᱜᱮᱭᱟᱞᱮ ᱚᱲᱟᱜ ᱦᱚᱲ ᱠᱚ ᱟᱹᱜᱩᱭ ᱛᱟᱞᱮᱭᱟ ᱾ ᱥᱟᱥᱟᱝ ᱩᱫ ᱮᱢ ᱧᱮᱞ ᱠᱟᱫᱟ, ᱡᱟᱦᱟᱸ ᱥᱟᱥᱟᱝ ᱜᱮᱭᱟ ᱚᱱᱟ ᱨᱮᱱᱟᱜ ᱨᱚᱝ ᱛᱮᱫ ᱥᱟᱥᱟᱝ ᱜᱮᱭᱟ ᱾ ᱟᱨ ᱢᱤᱫᱴᱤᱡ ᱛᱟᱦᱮᱱᱟ ᱥᱟᱫᱟ ᱜᱮ, ᱟᱨ ᱛᱟᱦᱮᱱᱟ ᱦᱮᱸ ᱪᱮᱫ ᱠᱚ ᱞᱟᱹᱭᱟ ᱟᱨ ᱢᱤᱫᱴᱟᱝ ᱫᱚ ᱛᱟᱦᱮᱱᱟ ᱦᱮᱸᱫᱮ ᱜᱮ ᱛᱟᱦᱮᱱᱟ ᱾ ᱚᱱᱟ ᱩᱞ ᱦᱚᱸ ᱵᱮᱥ ᱜᱮ ᱥᱤᱵᱤᱞᱟ ᱚᱱᱟ ᱫᱚ ᱟᱨᱼᱼ
ᱪᱮᱫ ᱠᱚ ᱧᱩᱛᱩᱢ ᱠᱚ ᱳᱫ ᱠᱚᱨᱮᱱᱟᱜ?
ᱦᱚᱸᱜᱼᱚᱭ ᱛᱚ ᱞᱟᱹᱭᱟᱜ ᱢᱮᱭᱟ ᱥᱟᱥᱟᱝ ᱩᱫ᱾ ᱛᱟᱦᱮᱱᱟ ᱢᱚᱛᱟᱢ ᱳᱫ ᱛᱟᱦᱮᱱᱟ ᱛᱟᱨᱯᱚᱨᱮᱼᱼ ᱯᱩᱸᱰ ᱩᱫ ᱠᱚ ᱛᱟᱦᱮᱱᱟ ᱢᱟᱱᱮ ᱚᱱᱟᱼᱼ ᱛᱟᱨᱯᱚᱨᱮ ᱦᱮᱸᱫᱮ ᱩᱫ ᱛᱟᱦᱮᱱᱟ ᱟᱫᱚ ᱚᱱᱟᱫᱚ ᱵᱟᱹᱧ ᱵᱟᱲᱟᱭᱟ ᱢᱚᱛᱟᱢ ᱩᱫ ᱜᱮ ᱢᱤᱫᱴᱤᱡ ᱤᱧ ᱟᱸᱡᱚᱢ ᱠᱟᱫᱟ ᱟᱨ ᱵᱟᱠᱤ ᱫᱚ ᱚᱱᱟᱼᱼ ᱨᱚᱝ ᱚᱱᱩᱡᱟᱭᱤ ᱠᱚ ᱨᱚᱲᱟᱜ-ᱟ ᱡᱮ ᱱᱚᱣᱟ ᱫᱚ ᱥᱟ ᱥᱟᱥᱟᱝ ᱩᱫ ᱱᱚᱣᱟ ᱫᱚ ᱯᱩᱲ ᱩᱞ ᱱᱚᱣᱟ ᱫᱚ ᱦᱮᱸᱫᱮ ᱩᱞ ᱚᱱᱠᱟ ᱠᱚ ᱞᱟᱹᱭᱟ ᱾
ᱚ ᱟᱞᱮ ᱥᱮᱫ ᱫᱚᱼᱼ ᱥᱟᱥᱟᱝ ᱟᱜ ᱠᱚᱫᱚᱼᱼ ᱟᱨᱟᱜᱟᱜ ᱠᱚᱫᱚ ᱵᱟᱝᱞᱮ ᱡᱚᱢ ᱜᱮᱭᱟ ᱾
ᱵᱟᱝᱯᱮ ᱡᱚᱢᱟ?
ᱚ ᱦᱚᱸᱜ ᱜᱮ ᱦᱟᱱᱮᱼᱼ ᱮ ᱪᱮᱫ ᱠᱚ ᱢᱮᱛᱟᱜ ᱠᱟᱱᱟ ᱦᱮᱸᱫᱮ ᱦᱮᱸᱫᱮᱭᱟᱜ ᱡᱟᱦᱟᱸ ᱟᱞᱮ ᱫᱚ ᱯᱟᱴᱠᱟ ᱩᱫ ᱠᱚ ᱢᱮᱛᱟᱜ ᱠᱟᱱᱟ ᱾
ᱛᱟᱨᱯᱚᱨ ᱛᱚᱨᱢᱟᱞ ᱳᱫ ᱾
ᱵᱩᱱᱩᱢ ᱳᱫ, ᱵᱟᱞᱤ ᱳᱫᱼᱼ ᱛᱟᱨᱯᱚᱨᱮ ᱠᱚ ᱢᱮᱛᱟᱜ ᱠᱟᱱᱟ ᱢᱩᱪᱤ ᱠᱟᱴᱟ᱾
ᱳᱫ᱾
ᱟᱪᱪᱷᱟ ᱟᱪᱪᱷᱟ ᱼᱼ ᱠᱚᱦᱚᱸ ᱢᱮᱱᱟᱜ ᱛᱟᱞᱮᱭᱟ ᱟᱞᱮ ᱥᱮᱱ ᱫᱚ ᱟᱫᱚᱼᱼ ᱟᱭᱳ ᱦᱚᱲ ᱠᱚᱜᱮ ᱠᱚ ᱵᱟᱲᱟᱭᱟ ᱚᱠᱟᱴᱟᱜ ᱫᱚ ᱚᱠᱟ ᱳᱫ ᱠᱟᱱᱟ ᱟᱞᱮ ᱫᱚ ᱥᱩᱫᱷᱩ ᱡᱚᱢᱼᱼ
ᱦᱮᱸ᱾
ᱦᱮᱸ ᱩᱱᱟᱹᱜ ᱧᱩᱛᱩᱢ ᱫᱚ ᱵᱟᱝᱞᱮ ᱵᱟᱲᱟᱭᱟ ᱟᱞᱮ ᱫᱚ᱾
ᱥᱟᱠᱟᱢ ᱠᱚᱠᱚ ᱦᱮᱡ ᱜᱮᱭᱟ ᱥᱮ ᱚᱱᱛᱮ?
ᱦᱮᱸ ᱥᱟᱠᱟᱢ ᱠᱚᱠᱚ ᱦᱮᱡ ᱵᱟᱲᱟᱭ ᱜᱮᱭᱟ ᱯᱟᱛᱲᱟ ᱞᱮ ᱯᱟᱹᱴᱤ ᱵᱟᱲᱟᱭ ᱜᱮᱭᱟ᱾ ᱯᱷᱩᱲᱩᱜ ᱠᱚᱞᱮ ᱵᱮᱱᱟᱣ ᱵᱟᱲᱟᱭ ᱜᱮᱭᱟ᱾ ᱵᱟᱯᱞᱟ ᱚᱲᱟᱜ ᱠᱚᱨᱮ ᱯᱷᱩᱲᱩᱜ ᱠᱚ ᱟᱞᱮ ᱱᱤᱡᱮ ᱛᱮᱜᱮ ᱞᱮ ᱵᱮᱱᱟᱣᱟ᱾ ᱯᱟᱛᱲᱟ ᱠᱚᱦᱚᱸ ᱵᱟᱭᱨᱮ ᱠᱷᱚᱱ ᱫᱚ ᱵᱚᱞᱮ ᱦᱟᱛᱟᱣ ᱵᱟᱲᱟᱭᱟ ᱟᱹᱰᱤ ᱢᱟᱨᱟᱝ ᱵᱩᱨᱩ ᱢᱮᱱᱟᱜ ᱛᱟᱞᱮᱭᱟ ᱛᱚ ᱟᱞᱮᱭᱟᱜ ᱫᱚᱼᱼ
ᱟᱹᱰᱤ ᱩᱥᱩᱞ ᱜᱮ ᱦᱳᱭ ᱥᱟᱨᱡᱚᱢ ᱵᱩᱨᱩ᱾
ᱦᱩᱸ᱾
ᱦᱮᱸ ᱛᱚ ᱢᱮᱱ ᱫᱤᱧ ᱠᱚᱞ ᱨᱩᱣᱟᱹᱲ ᱢᱮ ᱦᱳᱭ ᱥᱮ᱾
ᱠᱚᱞ ᱨᱩᱣᱟᱹᱲᱟᱹᱧ?